ᱡᱚᱦᱟᱨ ᱜᱮ, ᱦᱮᱸ ᱜᱚᱢᱠᱮ ᱡᱚᱦᱟᱨ ᱜᱮ,
ᱡᱚᱦᱟᱨ ᱜᱮ, ᱡᱚᱦᱟᱨ ᱡᱚᱦᱟᱨ᱾
ᱦᱮ᱾ ᱦᱮ ᱜᱚᱝᱠᱮ ᱫᱚᱥᱨᱟ ᱟᱠᱷᱲᱟ ᱨᱮᱦᱚᱸ, ᱥᱟᱹᱜᱩᱱ ᱫᱟᱨᱟᱢ ᱪᱟᱞᱟᱱ ᱛᱟᱞᱟᱝ᱾ ᱦᱩ, ᱤᱱᱟᱹ ᱛᱟᱭᱚᱢ ᱟᱞᱟᱝ ᱟᱜ ᱜᱟᱞᱚᱪ ᱟᱠᱷᱲᱟ ᱫᱚᱞᱟᱝ ᱢᱩᱪᱟᱹᱫ ᱦᱟᱛᱟᱲᱟ᱾ ᱟᱨᱛᱤ ᱤᱫᱤ ᱞᱟᱹᱤᱜᱤᱫ ᱥᱮ ᱪᱮᱫ?
ᱦᱳᱭ ᱦᱳᱭ᱾
ᱟᱫᱚ ᱢᱟ ᱛᱟᱦᱚᱞᱮ ᱞᱟᱹᱭ ᱛᱟᱞᱟᱝ
ᱟᱫᱚ ᱱᱤᱛ ᱦᱚᱸ ᱚᱱᱠᱟ ᱢᱟ ᱞᱮᱠᱟ ᱜᱮ ᱢᱤᱫᱴᱮᱡ ᱴᱚᱯᱤᱠ ᱥᱟᱵ ᱠᱟᱛᱮᱜ ᱜᱟᱞᱢᱟᱨᱟᱣ ᱞᱮᱠᱷᱟᱱ ᱟᱹᱰᱤ ᱱᱟᱯᱟᱭᱚᱜᱼᱟ᱾ ᱫᱟᱜ ᱤᱫᱤ ᱠᱟᱛᱮᱱ, ᱦᱩᱸ ᱦᱩᱸ᱾ ᱟᱪᱪᱷᱟ ᱱᱮᱛᱚᱜ ᱢᱟ ᱚᱱᱠᱟ ᱫᱟᱜ ᱡᱟᱹᱯᱩᱫ ᱫᱤᱱ ᱠᱟᱱᱟ, ᱦᱩᱸ ᱡᱮᱢᱚᱱ ᱡᱚᱠᱷᱚᱱ ᱱᱟᱣᱟ ᱱᱟᱣᱟ ᱫᱟᱜ ᱮᱦᱚᱵᱚᱜᱼᱟ᱾ ᱛᱚ ᱤᱱᱟᱹ ᱯᱚᱨᱮ ᱟᱹᱰᱤᱜᱟᱱ ᱱᱚᱝᱠᱟ ᱢᱟᱝ ᱠᱷᱚᱱᱟᱝ
ᱛᱚ ᱵᱟᱲᱜᱮ ᱡᱷᱟᱲᱜᱮ ᱟᱹᱛᱩ ᱴᱚᱞᱟ ᱨᱮ ᱚᱯᱷᱤᱥ ᱥᱚᱦᱚᱨ ᱵᱟᱡᱟᱨ ᱨᱮ ᱟᱹᱰᱤ ᱜᱟᱱ ᱚᱱᱠᱟ ᱠᱩᱲᱟ ᱠᱟᱹᱨᱠᱟᱹᱴ ᱠᱟᱪᱨᱟ ᱮᱢᱟᱱ ᱠᱚ ᱟᱹᱰᱤ ᱜᱟᱱ ᱦᱮᱱᱛᱮᱱ ᱛᱟᱦᱮᱸᱱᱟ᱾
ᱡᱚᱠᱷᱚᱱ ᱯᱚᱨᱛᱷᱚᱢᱮ ᱫᱟᱜᱟᱭ ᱦᱮᱸ ᱤᱱᱟᱹ ᱠᱷᱟᱱ ᱫᱚ ᱯᱚᱨᱛᱷᱚᱢ ᱫᱟᱜ ᱞᱮᱠᱷᱟᱱ ᱫᱚ ᱟᱹᱰᱤ ᱜᱟᱱ ᱱᱚᱝᱠᱟ
ᱢᱟᱱᱮ ᱦᱚᱲ ᱠᱚᱴᱷᱮᱱ ᱡᱮᱢᱚᱱ ᱠᱷᱩᱜ, ᱢᱟᱫᱟ, ᱨᱩᱣᱟᱹ ᱦᱟᱹᱥᱩ, ᱠᱷᱟᱡ ᱠᱷᱩᱡᱞᱤ ᱟᱹᱰᱤᱜᱟᱱ ᱱᱚᱝᱠᱟᱱ ᱧᱟᱢ ᱠᱩᱣᱟ᱾ ᱢᱮᱨᱚᱢ ᱵᱷᱤᱰᱤ ᱠᱚ ᱱᱟᱣᱟ ᱜᱷᱟᱸᱥ ᱠᱚ ᱚᱢᱚᱱ ᱞᱮᱱᱠᱷᱟᱱ ᱱᱩᱠᱩ ᱡᱮᱢᱚᱱ ᱪᱤᱰᱤᱲ ᱦᱚᱸ ᱠᱚ ᱧᱟᱢ ᱠᱚᱣᱟ ᱚᱱᱟ ᱢᱚᱪᱟ ᱥᱩᱨ ᱠᱚᱨᱮ ᱞᱩᱴᱤ ᱠᱚᱨᱮ ᱚᱱᱠᱟ ᱰᱩᱢᱯᱷᱩ ᱠᱚ ᱩᱰᱳᱠᱚᱜᱼᱟ᱾ ᱟᱹᱰᱤ ᱨᱚᱠᱚᱢ ᱛᱚ ᱱᱚᱣᱟ ᱠᱚᱨᱮ ᱠᱷᱚᱱᱟᱝ ᱫᱚ ᱟᱵᱚ ᱪᱮᱫ ᱞᱮᱠᱟ ᱵᱚ ᱵᱟᱧᱪᱟᱣ ᱫᱟᱲᱮᱭᱟᱜᱼᱟ? ᱚᱱᱟ ᱠᱚ ᱤᱫᱤ ᱠᱟᱛᱮ ᱜᱮᱞᱟᱝ ᱜᱟᱞᱢᱟᱨᱟᱣ ᱧᱚᱜ ᱠᱷᱟᱱ ᱱᱟᱯᱟᱭ
ᱚ ᱟᱪᱪᱷᱟ ᱟᱪᱪᱷᱟ, ᱟᱫᱚ ᱠᱟᱛᱷᱟ ᱠᱚ ᱪᱤᱫ ᱤᱧ ᱞᱟᱹᱭᱟ, ᱟᱵᱚ ᱢᱟᱹᱱᱢᱤ ᱜᱮᱛᱚ ᱧᱮᱞᱚᱜᱚᱜ ᱠᱟᱱᱟ ᱡᱟᱦᱟᱸ ᱱᱟᱜ ᱵᱟᱹᱲᱤᱡ ᱦᱟᱥᱟᱢ ᱞᱟᱹᱭ ᱵᱟᱹᱲᱤᱡ ᱫᱟᱜ ᱮᱢ ᱞᱟᱹᱭ ᱵᱟᱹᱲᱤᱡ ᱦᱚᱭᱮᱢ ᱞᱟᱹᱭ ᱵᱟᱹᱲᱤᱡ᱾ ᱱᱚᱜᱼᱚ ᱱᱟ ᱫᱟᱜ ᱦᱟᱥᱟ ᱟᱨ ᱦᱚᱭ ᱮᱜᱼᱮ ᱱᱤᱭᱟᱹ ᱯᱮᱭᱟ ᱦᱟᱛᱮ ᱜᱮᱛᱚ ᱢᱤᱫᱴᱟᱝ ᱫᱷᱟᱹᱨᱛᱤ ᱯᱩᱨᱤ ᱫᱚ ᱱᱟᱯᱟᱭ ᱛᱮ ᱥᱮ ᱚᱱᱚᱲᱚᱞ ᱫᱚ ᱱᱟᱯᱟᱭ ᱛᱟᱦᱮᱸ ᱞᱮᱱᱠᱷᱟᱱ ᱜᱮᱛᱚ ᱟᱵᱚ ᱦᱚᱸᱵᱚ ᱱᱟᱯᱟᱭᱚᱼᱟ ᱦᱮᱸ ᱥᱮ ᱵᱟᱝ᱾
ᱮᱠᱫᱚᱢ ᱮᱠᱫᱚᱢ, ᱦᱩᱸ᱾
ᱛᱚ ᱱᱚᱜᱼᱚ ᱱᱚᱣᱟ ᱠᱚ ᱮ ᱟᱵᱚ ᱱᱟᱯᱟᱭ ᱵᱟᱝᱵᱚᱱ ᱫᱚᱦᱚ ᱫᱟᱲᱮᱜ ᱠᱟᱱᱟ, ᱢᱟᱹᱱᱢᱤ ᱟᱵᱚᱣᱟᱜ ᱥᱩᱵᱤᱫᱷᱟ ᱵᱚᱱ ᱧᱮᱞ ᱫᱟ ᱢᱮᱱᱠᱷᱟᱱ ᱚᱱᱚᱲᱚᱞᱟᱜ ᱥᱩᱵᱤᱫᱷᱟ ᱫᱚ ᱵᱟᱝᱵᱚᱱ ᱧᱮᱞᱮᱫ ᱛᱟᱭᱟ᱾
ᱦᱩᱸ ᱦᱩᱸ᱾
ᱩᱱᱤ ᱦᱚᱸᱛᱚ ᱟᱵᱚ ᱞᱮᱠᱟᱱᱤᱡ ᱜᱤ ᱠᱟᱱᱟᱭ, ᱩᱱᱤ ᱟᱵᱚ ᱢᱤᱫ ᱠᱟᱛᱷᱟ ᱛᱮ ᱵᱟᱠᱚ ᱞᱟᱹᱭᱟ ᱡᱮ ᱥᱟᱶᱦᱮᱫ ᱫᱚᱢ ᱯᱟᱲᱦᱟᱣ ᱠᱟᱱ ᱜᱮᱭᱟ ᱥᱟᱶᱦᱮᱫ ᱯᱩᱛᱷᱤ ᱠᱚᱫᱚ ᱟᱢ ᱤᱧ ᱞᱟᱹᱭᱫᱤᱧ ᱥᱟᱱᱛᱟᱲ ᱛᱮ ᱵᱟᱝ ᱨᱮᱦᱚᱸ ᱟᱸ ᱟᱨ ᱫᱤᱠᱩ ᱯᱟᱹᱨᱤᱥ ᱛᱮᱱᱟᱜ ᱛᱮᱦᱚᱢ ᱯᱟᱲᱦᱟᱣ ᱠᱟᱱ ᱜᱮᱭᱟ᱾ ᱩᱱᱠᱩ ᱡᱟᱦᱟᱸ ᱞᱮᱠᱟ ᱩᱭᱦᱟᱹᱨ ᱵᱷᱟᱵᱱᱟ ᱠᱚ ᱫᱚᱦᱚ ᱠᱟᱫᱟ ᱠᱚ ᱥᱟᱶᱦᱮᱫᱤᱭᱟᱹ ᱠᱚ ᱡᱮ
ᱦᱩᱸ᱾
ᱢᱤᱫᱴᱟᱝ ᱮᱸ ᱫᱟᱨᱮ ᱱᱟᱹᱲᱤ ᱦᱚᱸᱠᱚ ᱨᱚᱲ ᱦᱚᱪᱚᱭᱮ ᱜᱮᱭᱟ ᱠᱟᱦᱤᱱᱤ ᱨᱮ᱾
ᱦᱩᱸ ᱦᱩᱸ ᱦᱩᱸ᱾
ᱛᱚ ᱩᱱᱤᱭᱟᱜ ᱢᱤᱫᱴᱟᱝ ᱢᱚᱱᱮ ᱚᱱᱛᱚᱨ ᱨᱮᱱᱟᱜ ᱠᱟᱛᱷᱟ ᱡᱟᱦᱟᱸ ᱟᱭᱟᱜ ᱟᱸ ᱚᱠᱟ ᱞᱮᱠᱟ ᱩᱱᱤ ᱟᱭᱟᱹᱱᱟᱹᱭᱠᱟᱹᱣ ᱫᱟᱭ ᱥᱮ ᱟᱹᱭᱠᱟᱹᱣ ᱫᱟᱭ ᱟᱡ ᱞᱮᱠᱟᱨᱮ᱾ ᱚᱱᱟ ᱠᱟᱛᱷᱟ ᱠᱚ ᱟᱵᱚ ᱵᱩᱱ ᱵᱟᱰᱟᱭ ᱧᱟᱢ ᱦᱚᱪᱚ ᱫᱟᱲᱮᱭᱟᱵᱚᱱ ᱠᱟᱱᱟ, ᱚᱱᱟ ᱫᱚ ᱚᱱᱚᱞᱤᱭᱟᱹ ᱩᱱᱤᱭᱟᱜ ᱚᱱᱛᱚᱨ ᱢᱚᱱᱮ ᱨᱮᱱᱟᱜ ᱠᱟ ᱛᱷᱟ ᱚᱱᱟ ᱫᱚᱧ ᱞᱟᱹᱭ ᱦᱚᱪᱚ ᱠᱤᱫᱟᱹᱧ, ᱱᱤᱝᱠᱟᱹᱱ ᱠᱟᱛᱷᱟ ᱦᱚᱸ ᱠᱟᱛᱷᱟ ᱠᱟᱛᱷᱟ ᱠᱟᱹᱦᱱᱤ ᱫᱚ ᱵᱟᱝ ᱨᱟᱠᱟᱵ ᱠᱟᱱ ᱜᱮ ᱡᱮ ᱟᱯᱮ ᱫᱚ ᱦᱚᱲ ᱥᱮ ᱟᱯᱮ ᱫᱚ ᱢᱟᱹᱱᱢᱤ ᱟᱞᱮᱭᱟᱜ ᱠᱟᱛᱷᱟ ᱫᱚ ᱟᱯᱮ ᱫᱚ ᱪᱤᱠᱟᱹ ᱞᱮᱠᱟ ᱨᱮᱯᱮ ᱵᱟᱲᱟᱭᱟ ᱟᱞᱮ ᱫᱚ ᱟᱯᱮ ᱫᱚᱞᱮ ᱪᱤᱠᱟᱹᱭᱮᱜ ᱯᱮᱭᱟ ᱾ ᱟᱯᱮ ᱢᱟ ᱟᱞᱮ ᱯᱟᱦᱴᱟ ᱠᱷᱚᱱ, ᱟᱹᱰᱤ ᱟᱹᱰᱤ ᱟᱭᱢᱟ ᱟᱹᱰᱤ ᱱᱟᱯᱟᱭ ᱠᱤᱪᱷᱩᱞᱮ ᱮᱢᱟᱣ ᱟᱯᱮ ᱠᱟᱱᱟ ᱡᱟᱦᱟ ᱫᱚ ᱦᱩᱭᱩᱜ ᱠᱟᱱᱟ ᱠᱟᱨᱵᱚᱱᱰᱟᱭ ᱚᱠᱥᱟᱭᱤᱰ ᱫᱚ ᱟᱞᱮ ᱞᱮ ᱥᱟᱸᱦᱮᱫ ᱞᱮ ᱦᱟᱛᱟᱣ ᱮᱫᱟ ᱦᱮᱸ ᱥᱮ ᱾ ᱤᱱᱟᱹ ᱛᱟᱭᱚᱢ ᱟᱞᱮ ᱚᱱᱟ ᱞᱮᱠᱟᱨᱮ ᱟᱞᱮᱭᱟᱜ ᱡᱚᱢ ᱧᱩ ᱟᱞᱮ ᱞᱮ ᱛᱮᱭᱟᱨ ᱡᱚᱝ ᱠᱟᱱᱟ ᱥᱟᱠᱟᱢ ᱨᱮ ᱤᱱᱟᱹ ᱛᱟᱭᱚᱢ ᱟᱯᱮ ᱟᱨᱚ ᱛᱤᱱᱟᱹᱜ ᱱᱟᱯᱟᱭ ᱢᱚᱡᱽ ᱫᱷᱟᱨᱟᱛᱮ ᱥᱟᱸᱦᱮᱫ ᱦᱟᱛᱟᱣ ᱞᱟᱹᱜᱤᱫ ᱛᱮ ᱚᱠᱥᱤᱡᱮᱱ ᱞᱮ ᱮᱢᱟ ᱯᱮ ᱠᱟᱱᱟ ᱾ ᱱᱚᱜᱼᱚ ᱱᱚᱝᱠᱟᱱ ᱪᱮ ᱱᱚᱜᱼᱚᱭ ᱢᱤᱫᱴᱟᱝ ᱠᱟᱛᱷᱟ ᱱᱚᱣᱟ ᱫᱚ ᱥᱟᱹᱨᱤ ᱠᱟ ᱠᱟᱛᱷᱟ ᱠᱟᱱ ᱜᱮᱭᱟ ᱱᱚᱣᱟ ᱫᱚ ᱥᱟᱬᱮᱥᱤᱭᱟᱹ ᱠᱚᱣᱟᱜ ᱠᱟᱛᱷᱟ ᱦᱮᱸ ᱥᱮ ᱵᱟᱝ?
ᱦᱮᱸ ᱦᱮᱸ ᱦᱮᱸ ᱾
ᱛᱟᱦᱚᱞᱮ ᱚᱱᱟ ᱠᱷᱟᱹᱛᱤᱨ ᱛᱮ ᱞᱟᱹᱭ ᱫᱟᱭ ᱟᱵᱚ ᱢᱟᱹᱱᱢᱤᱭᱟ ᱵᱟᱹᱭ ᱵᱟᱹᱭᱛᱮ ᱟᱵᱚ ᱟᱵᱚ ᱜᱮᱵᱚᱱ ᱱᱚᱣᱟ ᱫᱚ ᱚᱱᱚᱨᱚᱞ ᱫᱚᱵᱚᱱ ᱵᱟᱹᱲᱤᱡ ᱤᱫᱤᱭᱮ ᱠᱟᱱᱟ, ᱟᱫᱚ ᱚᱱᱟ ᱚᱠᱟ ᱦᱟᱸᱜ ᱞᱮᱠᱟ ᱠᱟᱛᱮᱜ ᱵᱚᱱ ᱟᱵᱚ ᱵᱚᱱ ᱨᱚᱯᱷᱟᱭᱟ ᱥᱮ ᱨᱤᱠᱷᱟᱹ ᱨᱚᱯᱷᱟᱭ ᱫᱚᱦᱚᱭᱟᱵᱚᱱ ᱚᱱᱟ ᱫᱚ ᱢᱟ ᱟᱢ ᱢᱤᱜᱵᱟᱨ ᱠᱟᱛᱷᱟ ᱞᱟᱹᱭ ᱟ ᱛᱟᱞᱟᱝ
ᱦᱮᱸ ᱦᱮᱸ ᱾ ᱟᱫᱚ ᱱᱤᱛ ᱡᱮᱢᱚᱱ ᱱᱤᱛᱚᱜ ᱯᱨᱚᱛᱷᱚᱢ ᱫᱟᱜ ᱡᱟᱦᱟᱸ ᱞᱮᱠᱟ ᱢᱮᱱ ᱦᱚᱪᱚᱭᱮᱜ ᱟᱹᱧ ᱦᱟᱸᱜ ᱱᱚᱰᱮ ᱠᱤ
ᱦᱩᱸ
ᱯᱨᱚᱛᱷᱚᱢ ᱫᱟᱜ ᱞᱮᱠᱷᱟᱱ ᱫᱚ ᱠᱚᱜ ᱥᱟᱠᱟᱢ ᱠᱚ ᱥᱤᱭᱟᱜᱼᱟ ᱾
ᱩᱸ
ᱢᱟᱱᱮ ᱪᱷᱩᱴᱤ ᱪᱷᱩᱴᱤ ᱡᱤᱵᱟᱱᱩ ᱩᱱᱠᱩ ᱠᱚ ᱵᱮᱱᱟᱜᱼᱟ, ᱟᱹᱰᱤᱜᱟᱱ
ᱦᱩᱸ
ᱢᱟᱱᱮ ᱚᱱᱠᱟ ᱥᱚᱥᱨᱚᱡ ᱠᱚ ᱵᱮᱱᱟᱜᱼᱟ ᱾
ᱦᱩᱸ
ᱦᱮᱸ ᱥᱤᱛᱩᱝ ᱫᱤᱱ ᱡᱚᱠᱷᱚᱱ ᱜᱷᱟᱸᱥ ᱠᱚ ᱚᱢᱚᱱᱚᱜ ᱠᱟᱱ ᱫᱚ ᱥᱚᱥᱨᱚᱡᱽ, ᱠᱟᱴᱠᱚᱢ ᱦᱮᱸ ᱥᱮ ᱱᱩᱠᱩ ᱦᱚᱸᱠᱚ ᱥᱟᱸᱜᱮᱜᱼᱟ ᱛᱟ ᱫᱚ ᱱᱚᱣᱟ ᱫᱟᱜ ᱞᱮᱠᱷᱟᱱ ᱫᱚ, ᱤᱱᱟᱹ ᱯᱚᱨᱮ ᱟᱹᱰᱤᱜᱟᱱ
ᱦᱩᱸ
ᱠᱚᱨᱮ ᱡᱚᱢᱟᱣᱚᱜ ᱠᱷᱟᱱ ᱫᱚ ᱡᱩᱫᱤ ᱜᱤᱫᱽᱨᱟᱹ ᱠᱚ ᱠᱚ ᱩᱢᱩᱜ ᱟᱠᱚ ᱯᱟᱭᱨᱟᱜ ᱟᱠᱚ ᱮᱱᱠᱷᱟᱱ ᱟᱹᱰᱤᱜᱟᱱ ᱱᱚᱝᱠᱟ ᱢᱮᱫ ᱠᱚᱛᱟ ᱠᱚ ᱟᱨᱟᱜᱚᱜᱼᱟ, ᱟᱨᱟᱜ ᱜᱮᱛᱟ ᱠᱚ ᱧᱮᱞᱚᱜᱚᱜᱼᱟ ᱦᱩᱸ ᱾ ᱛᱚ ᱱᱚᱣᱟ ᱠᱚᱫᱚ ᱪᱤᱠᱟ ᱤᱫᱤ ᱠᱟᱛᱮᱫ ᱠᱤ ᱱᱚᱣᱟ ᱫᱚ ᱧᱮᱞ ᱞᱮᱠᱷᱟᱱ ᱫᱚ, ᱱᱩᱠᱩ ᱟᱹᱰᱤ ᱜᱟᱱ ᱯᱨᱚᱛᱷᱚᱢ ᱫᱟᱜ ᱨᱮᱫᱚ ᱟᱜ ᱡᱩᱫᱤ ᱚᱱᱟ ᱟᱵᱚ ᱯᱚᱨᱛᱷᱚᱢ ᱫᱟᱜ ᱵᱚ ᱧᱩ ᱠᱮᱜᱼᱟ ᱪᱮᱫᱟᱜ ᱥᱮ ᱯᱚᱨᱛᱷᱚᱢ ᱫᱟᱜ ᱞᱮᱠᱷᱟᱱ ᱫᱚ ᱟᱹᱰᱤ ᱜᱟᱱ ᱢᱟᱱᱮ ᱠᱩᱧ ᱠᱚᱨᱮ ᱱᱚᱝᱠᱟ ᱵᱚᱞᱚᱱᱟ ᱦᱮᱸ ᱰᱚᱰᱟᱜ ᱠᱚᱨᱮ ᱜᱟᱹᱰᱭᱟᱹ ᱠᱚᱨᱮ ᱟᱹᱰᱤ ᱠᱷᱟᱡᱽ ᱠᱷᱩᱡᱽᱞᱟᱹᱣ ᱧᱟᱢ ᱵᱚᱱᱟ ᱦᱩᱸ ᱱᱚᱝᱠᱟ ᱨᱮᱫᱚ ᱡᱤᱵᱟᱱᱩ ᱵᱤᱥᱟᱱᱩ ᱯᱚᱨᱛᱷᱚᱢ ᱫᱟᱜ ᱨᱮᱫᱚ ᱱᱚᱝᱠᱟ ᱠᱚ ᱵᱮᱱᱟᱜᱼᱟ ᱾ ᱟᱹᱰᱤ ᱥᱟᱸᱜᱮ ᱛᱮᱠᱚ ᱦᱟᱨᱟᱜᱼᱟ, ᱩᱱᱠᱩ ᱦᱚᱸ ᱵᱟᱹᱲᱛᱤ ᱤᱫᱤᱜ ᱟᱠᱚ ᱦᱩᱸ ᱾
ᱦᱩᱸ ᱾
ᱛᱚ ᱤᱱᱟᱹ ᱯᱚᱨᱮ ᱟᱵᱚ ᱦᱚᱲᱢᱚ ᱦᱚᱸ ᱢᱟᱱᱮ ᱠᱷᱩᱜ ᱠᱚ ᱧᱟᱢ ᱵᱚᱱᱟ, ᱨᱩᱣᱟᱹ ᱠᱚ ᱨᱟᱵᱟᱝ ᱠᱚ ᱱᱚᱝᱠᱟ ᱧᱟᱢ ᱤᱫᱤ ᱵᱚᱱᱟ ᱾ ᱛᱚ ᱢᱮᱠᱥᱤᱢᱟᱢ ᱧᱮᱞᱚᱜ ᱠᱟᱱᱟ ᱠᱤ ᱯᱚᱨᱛᱷᱚᱢ ᱫᱟᱜ ᱨᱮ ᱯᱚᱨᱛᱷᱚᱢ ᱢᱟᱱᱮ ᱨᱩᱣᱟᱹ ᱟᱹᱰᱤ ᱦᱚᱲᱟᱜ ᱦᱤᱡᱩᱜ ᱠᱟᱱ ᱜᱮᱭᱟ, ᱪᱟᱦᱮ ᱜᱤᱫᱽᱨᱟᱹ ᱦᱩᱭᱩᱜ ᱪᱟᱦᱮ ᱥᱮᱸᱬᱟ ᱦᱚᱲ ᱦᱩᱭᱩᱜ ᱦᱩᱸ, ᱛᱚ ᱱᱚᱣᱟ ᱠᱚᱨᱮ ᱱᱚᱣᱟ ᱠᱚᱨᱮ ᱫᱚ ᱵᱮᱵᱷᱟᱨ ᱨᱮᱫᱚ ᱦᱩᱱᱟᱹᱝ ᱱᱚᱣᱟ ᱟᱵᱚ ᱫᱚ ᱞᱚᱞᱚ ᱫᱟᱜ ᱵᱚ ᱧᱩᱭᱟ ᱦᱩᱸ, ᱵᱮᱞ ᱚᱱᱟ ᱵᱮᱨᱮᱞ ᱫᱟᱜ ᱵᱟᱝ ᱠᱟᱛᱮ ᱞᱚᱞᱚ ᱫᱟᱜ ᱵᱚᱱ ᱧᱩᱭᱟ ᱤᱱᱟᱹ ᱯᱚᱨᱮ ᱱᱤᱭᱟᱹᱜ ᱜᱮ ᱢᱤᱫᱴᱟᱹᱝ ᱜᱷᱟᱨᱞᱳ ᱩᱯᱪᱟᱨ ᱢᱮᱱᱟᱜ-ᱟ᱾ ᱠᱷᱩᱜ ᱢᱟᱸᱫᱟ ᱫᱚ ᱟᱹᱰᱤ ᱞᱟᱜᱮ ᱪᱟᱵᱟᱠᱚᱜᱼᱟ ᱞᱚᱞᱚ ᱫᱟᱜ ᱟᱹᱰᱤ ᱥᱮᱬᱟ ᱨᱟᱱ ᱠᱟᱱᱟ, ᱢᱤᱫᱴᱟᱹᱝ ᱞᱚᱞᱚ ᱡᱟᱦᱟᱸ ᱫᱟᱜ ᱠᱟᱱᱟ ᱥᱮ ᱦᱩᱸ,
ᱦᱩᱸ᱾
ᱦᱚᱲᱢᱚ ᱨᱮ ᱡᱟᱦᱟᱸ ᱥᱮᱵᱷᱮᱱᱴᱤ ᱯᱷᱟᱭᱤᱵᱷ ᱯᱟᱨᱥᱮᱱᱴ ᱢᱮᱱᱟᱜ-ᱟ ᱫᱟᱜ, ᱦᱮᱸ ᱛᱚ ᱱᱚᱣᱟ ᱟᱹᱰᱤ ᱥᱮᱬᱟ ᱤᱭᱟᱹ ᱠᱟᱱᱟ ᱤᱱᱟᱹ ᱯᱚᱨᱮ ᱦᱩᱭᱱᱟ ᱜᱚᱞᱠᱤ ᱠᱚ ᱞᱚᱞᱚ ᱠᱟᱛᱮ ᱛᱮᱱ ᱜᱳᱚᱞᱠᱤ ᱦᱩᱭᱱᱟ ᱟᱨ ᱱᱚᱣᱟ ᱟᱫᱟ ᱦᱩᱭ ᱱᱟ ᱱᱚᱣᱟ ᱠᱚ ᱡᱩᱫᱤ ᱵᱚᱱ ᱵᱮᱵᱟᱨ ᱟᱥᱮ ᱮᱱᱠᱷᱟᱱ ᱟᱵᱚᱣᱟᱜ ᱦᱚᱲᱢᱚ ᱫᱚ ᱢᱟᱱᱮ ᱠᱷᱟᱡᱽ ᱠᱷᱚᱡᱽᱞᱤ ᱵᱟᱭ ᱚᱰᱳᱠᱚᱜᱼᱟ ᱦᱚᱲᱢᱚ ᱨᱮ᱾ ᱟᱨ ᱴᱷᱤᱠ ᱜᱮᱵᱚᱱ ᱛᱟᱦᱮᱸᱱᱟ᱾ ᱤᱱᱟᱹ ᱯᱚᱨᱮ ᱢᱮᱨᱚᱢ ᱵᱩᱰᱷᱤ ᱦᱚᱸ ᱩᱱᱠᱩ ᱠᱚ ᱞᱚᱦᱚᱫᱚ ᱟᱠᱚ ᱚᱫᱟᱜ ᱟᱠᱚ ᱦᱩᱸ
ᱦᱳᱭ᱾
ᱢᱚᱪᱟ ᱠᱚᱨᱮ ᱠᱚ ᱜᱟᱜᱼᱟ ᱱᱟᱣᱟ ᱜᱷᱟᱥ ᱠᱚ ᱡᱚᱢ ᱞᱮᱠᱷᱟᱱ ᱫᱚ, ᱮᱱᱠᱷᱟᱱ ᱩᱱᱠᱩ ᱫᱚ ᱪᱚᱴ ᱨᱮᱵᱚᱱ ᱜᱤᱛᱤᱡ ᱦᱚᱪᱚ ᱠᱚᱣᱟ ᱡᱮᱢᱚᱱ ᱚᱸᱰᱮ ᱚᱛ ᱨᱮ ᱟᱞᱚ ᱠᱚ ᱵᱷᱤᱡᱟᱹᱜ ᱢᱟ, ᱦᱮᱸ ᱥᱤᱢ ᱠᱚᱦᱚᱸ ᱠᱚ ᱨᱩᱣᱟᱹᱜᱼᱟ ᱱᱩᱠᱩ ᱫᱚ ᱴᱷᱟᱱᱰᱟ ᱠᱚᱛᱮ ᱱᱤᱢᱳᱱᱤᱭᱟ ᱧᱟᱢ ᱠᱚᱣᱟ ᱨᱮᱭᱟᱲ ᱛᱮ ᱾ ᱮᱱᱠᱷᱟᱱ ᱚᱱᱟ ᱤᱫᱤ ᱠᱟᱛ ᱛᱮᱦᱚᱸ ᱩᱱᱠᱩᱣᱟᱜ ᱢᱟᱱᱮ ᱴᱩᱱᱠᱤ ᱵᱮᱢᱟᱨ ᱠᱚ ᱧᱟᱢ ᱠᱚᱣᱟ ᱦᱮᱸ ᱦᱚᱴᱚᱜ ᱛᱟᱠᱚ ᱠᱚᱸᱵᱮᱜᱼᱟ᱾ ᱦᱮᱸ ᱡᱚᱢ ᱪᱮᱦᱨᱟᱛᱮ ᱵᱟᱠᱚ ᱫᱟᱲᱮᱭᱟᱜᱼᱟ ᱟᱫᱚ ᱜᱚᱡᱽ ᱮᱦᱚᱵᱚᱜᱼᱟ᱾
ᱟᱪᱪᱷᱟ ᱟᱪᱪᱷᱟ ᱱᱚᱣᱟ ᱫᱚ ᱯᱳᱭᱞᱳ ᱫᱟᱜ ᱨᱮᱜᱮ ᱧᱮᱞᱚᱜᱚᱜᱼᱟ᱾ ᱛᱤᱥ ᱦᱚᱸ ᱚᱱᱟᱫᱚ ᱤᱧ ᱫᱚ ᱦᱟᱱᱮ ᱤᱭᱟᱹ ᱚᱠᱛᱚ ᱜᱤᱧ ᱧᱮᱞ ᱟᱠᱟᱫᱟ ᱦᱩᱲᱩ ᱵᱤᱞᱤ ᱵᱤᱞᱤ ᱦᱤᱡᱩᱜ ᱚᱠᱛᱚ᱾ ᱚ ᱴᱩᱱᱠᱤ ᱡᱟᱸᱦᱟ ᱨᱳᱚᱜ ᱮᱢ ᱞᱟᱹᱭ ᱠᱮᱫᱟ ᱫᱟ,
ᱦᱳᱭ ᱦᱳᱭ ᱴᱩᱱᱠᱤ ᱦᱳᱭ ᱦᱳᱭ ᱦᱳᱭ ᱱᱤᱢᱳᱱᱤᱭᱟᱹ ᱠᱚᱫᱚ ᱱᱚᱣᱟ ᱤᱭᱟᱹ ᱠᱚᱨᱮᱜᱮ ᱴᱷᱟᱱᱰᱟ ᱥᱚᱢᱚᱭ ᱨᱮ ᱟᱨ ᱱᱚᱣᱟ ᱯᱨᱚᱛᱷᱚᱢ ᱫᱟᱜ ᱨᱮ ᱵᱟᱨᱞ ᱯᱷᱮᱵᱚᱨᱤ ᱡᱟᱦᱟᱸᱭ ᱦᱟᱜ᱾ ᱞᱟᱹᱭᱚᱜ ᱠᱟᱱᱟ ᱦᱩᱸ ᱱᱚᱣᱟ ᱟᱵᱚᱛᱟᱜᱮ ᱰᱷᱮᱨ ᱫᱚ ᱧᱟᱢ ᱠᱚᱣᱟ᱾
ᱦᱚᱭ ᱦᱚᱭ ᱡᱟᱭᱦᱳᱠ, ᱦᱳᱭ ᱟᱫᱚ ᱚᱱᱟ ᱡᱟᱦᱟᱸ ᱠᱟᱛᱷᱟᱢ ᱞᱟᱹᱭ ᱤᱫᱤ ᱠᱮᱫ ᱛᱟᱞᱟᱝ ᱟᱫᱚ ᱤᱱᱟᱹ ᱞᱮᱠᱟ ᱛᱮᱜᱮ ᱚᱱᱟ ᱥᱟᱶ ᱛᱮᱜᱮ ᱠᱟᱛᱷᱟ ᱫᱚ ᱤᱧᱦᱚᱧ ᱵᱚᱲᱦᱮ ᱤᱫᱤᱭᱟᱜᱼᱟ ᱡᱮ ᱥᱟᱹᱨᱤ ᱠᱟᱛᱷᱟ ᱠᱟᱱ ᱜᱮᱭᱟ, ᱡᱮ ᱚᱱᱠᱟ ᱯᱩᱭᱞᱩ ᱫᱟᱜ ᱨᱮᱫᱚ ᱡᱟᱦᱟᱸ ᱠᱟᱛᱷᱟᱢ ᱞᱟᱹᱭ ᱠᱮᱫᱟ ᱥᱟᱠᱟᱢ ᱠᱚ ᱥᱮᱭᱟ ᱠᱟᱛᱮ ᱟᱭᱢᱟ ᱟᱭᱢᱟ ᱞᱮᱠᱟᱱᱟᱜ ᱦᱚᱸ ᱦᱳᱭᱳᱜ ᱞᱟᱹᱫᱤᱜ ᱠᱟᱱᱟ ᱟᱫᱚ ᱤᱱᱟᱹ ᱛᱟᱭᱚᱢ ᱫᱚᱠᱚ ᱥᱟᱸᱜᱮ ᱛᱤᱥᱮ ᱛᱚᱜᱮᱸ ᱤᱫᱤᱭᱮᱫᱟ ᱫᱟᱜ ᱠᱚᱦᱚᱸ ᱟᱫᱚ ᱡᱚᱠᱷᱚᱱ ᱫᱟᱜ ᱨᱮᱦᱚᱸ ᱫᱟᱜ ᱥᱟᱸᱜᱮ ᱤᱫᱤ ᱠᱟᱛᱮᱜ ᱚᱰᱮᱱ ᱞᱮᱠᱟᱱᱟᱜ ᱡᱟᱭᱜᱟᱨ ᱨᱮ ᱡᱩᱫᱤ ᱚᱸᱰᱮ ᱫᱟᱜ ᱠᱚ ᱥᱮᱭᱟᱜ ᱠᱟᱱᱟ ᱚᱸᱰᱮ ᱠᱷᱚᱱᱟᱜ ᱦᱚᱸ ᱱᱚᱝᱠᱟ ᱥᱤᱠᱲᱤᱡ ᱠᱚᱦᱚᱸ ᱠᱚ ᱦᱩᱭᱩᱜ ᱠᱟᱱ ᱛᱟᱵᱚᱱ ᱜᱮᱭᱟ ᱦᱮᱸ ᱥᱮ᱾ ᱥᱤᱠᱲᱤᱡ ᱥᱟᱶ ᱥᱟᱣᱛᱮ ᱟᱭᱢᱟ ᱞᱮᱠᱟᱱ ᱡᱤᱵᱽᱼᱡᱤᱭᱟᱹ ᱥᱮ ᱡᱤᱵᱟᱱᱩ ᱠᱚ ᱛᱮᱭᱟᱨᱚᱜ ᱠᱟᱱ ᱜᱮᱭᱟ ᱦᱮᱸ ᱥᱮ ᱟᱫᱚ ᱩᱱᱠᱩᱦᱚᱸᱛᱚ ᱵᱟᱝ ᱢᱮᱸᱫ ᱛᱮ ᱵᱟᱝ ᱧᱮᱧᱮᱞ ᱞᱮᱠᱟᱱ ᱠᱚ ᱢᱮᱱᱟᱜ ᱠᱟᱜ ᱠᱚᱜᱮᱭᱟ ᱦᱮᱸᱥᱮ ᱵᱟᱝ ᱟᱫᱚ ᱚᱱᱟ ᱠᱷᱟᱹᱛᱤᱨ ᱤᱧᱤᱧ ᱢᱮᱱᱟ ᱡᱮ ᱟᱫᱚ ᱚᱱᱟ ᱫᱚ ᱚᱦᱚᱢ ᱞᱟᱹᱭᱠᱮᱭᱟ ᱪᱮᱫ ᱠᱚᱨᱟᱣ ᱛᱮᱱᱟᱜ ᱪᱮᱫ ᱦᱚᱸ ᱵᱟᱹᱱᱩᱜ ᱠᱟᱫᱟ᱾ ᱟᱫᱚ ᱚᱱᱮ ᱡᱟᱦᱟᱸ ᱟᱨ ᱢᱤᱫᱴᱟᱝ ᱠᱟᱛᱷᱟ ᱡᱮ ᱚᱱᱮ ᱦᱚᱲᱢᱚ ᱨᱮ ᱡᱩᱫᱤ ᱫᱟᱜ᱾ ᱡᱟᱦᱟᱸ ᱧᱟᱢᱚᱜ ᱠᱟᱱᱟ ᱯᱳᱭᱞᱳ ᱫᱟᱜ ᱚᱱᱟ ᱜᱮ ᱛᱟᱵᱚ ᱟᱵᱚᱣᱟᱜ ᱦᱚᱲᱢᱚ ᱟᱹᱰᱤ ᱞᱚᱜᱚᱱ ᱛᱟᱞᱟ ᱛᱮᱜᱮᱼᱼ ᱮ ᱨᱩᱣᱟᱹ ᱦᱟᱹᱥᱩ ᱮᱦᱚᱵ ᱵᱚᱱᱟ ᱡᱩᱫᱤ ᱯᱩᱭᱞᱩ ᱫᱟᱜ ᱨᱮᱢ ᱫᱟᱜ ᱧᱟᱢ ᱛᱚᱨᱟ ᱡᱚᱫᱤ ᱦᱚᱭᱛᱚ ᱨᱩᱣᱟᱹ ᱦᱟᱹᱥᱩᱢ ᱟᱹᱭᱠᱟᱹᱣ ᱛᱟᱢᱟ ᱚᱱᱟ ᱫᱚ ᱚᱱᱮ ᱡᱮ ᱩᱱᱟᱹᱜ ᱫᱤᱱ ᱢᱤᱫᱴᱟᱝ ᱞᱚᱞᱚ ᱥᱤᱛᱩᱝ ᱦᱚᱲᱢᱚ ᱨᱮ ᱚᱱᱠᱟᱼᱼ ᱡᱟᱦᱟᱸ ᱥᱮᱨᱢᱟ ᱡᱟᱹᱲᱤ ᱫᱟᱜ ᱵᱟᱭ ᱧᱟᱢ ᱠᱟᱫᱟ ᱥᱮ ᱵᱟᱝ ᱤᱱᱟᱹ ᱫᱟᱜ ᱛᱮᱦᱚᱸ ᱦᱩᱭ ᱵᱟᱲᱟᱜ ᱜᱮᱭᱟ ᱟᱹᱰᱤ ᱦᱚᱲᱟᱜ ᱠᱷᱮᱛ ᱨᱮ ᱚᱱᱟ ᱫᱚ ᱦᱚᱴᱟᱛ ᱢᱤᱫᱴᱟᱝ ᱨᱮᱭᱟᱲ ᱡᱟᱦᱟᱸ ᱵᱟᱠᱚ ᱞᱟᱹᱭᱟ ᱟᱵᱚᱱ ᱧᱮᱞ ᱟᱠᱟᱫᱟ ᱥᱮᱨᱢᱟ ᱡᱟᱹᱲᱤ ᱥᱟᱶ ᱛᱮ ᱢᱤᱫᱴᱟᱝ ᱵᱚᱨᱚᱯᱷ ᱦᱤᱡᱩᱜᱼᱟ ᱚᱱᱟ ᱫᱚ ᱮᱠᱪᱩᱭᱟᱹᱞᱤ ᱚᱱᱟ ᱵᱚᱨᱚᱯᱷ ᱞᱮᱠᱟ ᱠᱟᱛᱮᱫ ᱜᱮ ᱚᱱᱟ ᱫᱚ ᱧᱩᱨᱩᱜᱼᱟ ᱚᱱᱟ ᱫᱚ ᱱᱮᱜ ᱮᱱ ᱛᱮ ᱟᱵᱚᱣᱟᱜ ᱮᱨᱤᱭᱟ ᱨᱮ ᱱᱚᱣᱟᱼᱼ ᱫᱷᱟᱹᱨᱛᱤ ᱨᱮᱱᱟᱜ ᱮᱨᱤᱭᱟ ᱵᱷᱤᱛᱤᱨ ᱨᱮ ᱵᱚᱞᱚ ᱞᱮᱱ ᱠᱷᱟᱱ ᱜᱮ ᱟᱫᱚ ᱩᱱᱤ ᱫᱚᱼᱼ ᱫᱟᱜ ᱨᱮᱭ ᱤᱭᱟᱹᱜ-ᱟ ᱠᱚᱱᱵᱷᱟᱨᱴᱚᱜᱼᱟ ᱟᱨ ᱡᱚᱠᱷᱚᱱ ᱠᱷᱟᱡ ᱠᱚᱱᱵᱷᱟᱨᱴᱚᱜ ᱠᱟᱱᱟ ᱥᱮ ᱟᱫᱚ ᱩᱱᱤ ᱜᱚᱞᱟᱜ ᱠᱟᱱᱟᱭ ᱪᱮ ᱚᱱᱟ ᱵᱚᱨᱚᱯᱷ ᱫᱚ ᱜᱚᱞᱟᱜ ᱠᱟᱱᱟ ᱟᱫᱚ ᱚᱱᱟ ᱜᱚᱞᱟᱼᱼ ᱫᱟᱜ ᱫᱟᱜ ᱨᱮ ᱥᱤᱨᱡᱟᱹᱜ ᱠᱟᱱᱟ ᱵᱟᱠᱷᱟᱱ ᱫᱚ ᱟᱵᱚ ᱫᱚ ᱵᱚᱨᱚᱯᱷᱼᱼ ᱚᱠᱚᱭ ᱪᱷᱩᱲᱭᱟᱹᱣ ᱟᱵᱚᱱ ᱠᱟᱱᱟ ᱢᱟ ᱞᱟᱭ ᱢᱮ ᱚᱱᱟ ᱫᱚ ᱩᱱᱤ ᱵᱟᱭ ᱜᱚᱞᱟᱣ ᱫᱟᱲᱮᱭᱟᱜ ᱠᱟᱱ ᱨᱮ ᱜᱮ ᱚᱱᱟ ᱫᱚ ᱟᱨᱮᱞ ᱫᱚᱵᱚᱱ ᱧᱮᱞ ᱧᱟᱢ ᱧᱟᱵᱚ
ᱮᱠᱫᱚᱢ ᱮᱠᱫᱚᱢ ᱥᱟᱹᱨᱤ ᱠᱟᱛᱷᱟ
ᱦᱳᱭ ᱟᱫᱚ ᱚᱱᱟ ᱡᱮ ᱩᱱᱟᱹᱜ ᱨᱮᱭᱟᱲ ᱫᱟᱜ ᱚᱱᱟ ᱦᱚᱸ ᱥᱟᱱᱟᱢ ᱦᱚᱲ ᱵᱟᱝ ᱵᱚᱱ ᱵᱟᱲᱟᱭᱟ ᱟᱨ ᱱᱤᱭᱟᱹ ᱦᱚᱸᱵᱚᱱ ᱵᱟᱲᱟᱭᱟ ᱡᱮ ᱱᱚᱜᱚᱭ ᱜᱚᱨᱚᱢ ᱫᱤᱱ ᱟᱵᱚ ᱡᱮ ᱱᱚᱜᱼᱚᱭ ᱨᱮᱭᱟᱲ ᱫᱟᱜ ᱠᱚ ᱵᱚᱱ ᱧᱩᱭ ᱫᱚ ᱦᱚᱴᱟᱛ ᱜᱮᱼᱼ ᱚᱱᱟ ᱠᱚ ᱟᱵᱚᱣᱟᱜ ᱦᱚᱲᱢᱚ ᱨᱮ ᱟᱹᱰᱤ ᱡᱳᱨ ᱠᱷᱚᱛᱤ ᱟᱹᱜᱩᱭ ᱛᱟᱵᱚᱱᱟ ᱚᱱᱟ ᱦᱚᱸ ᱛᱚ ᱟᱵᱚ ᱵᱟᱵᱚᱱ ᱵᱟᱰᱟᱭᱟ
ᱮᱠᱫᱚᱢ ᱮᱠᱫᱚᱢ ᱦᱮᱸ
ᱟᱨ ᱚᱱᱟ ᱜᱚᱨᱚᱢ ᱦᱚᱸ ᱞᱚᱞᱚ ᱨᱮᱭᱟᱲᱼᱼ ᱞᱚᱞᱚ ᱞᱚᱭᱟᱨ ᱢᱤᱫ ᱞᱮᱱ ᱠᱷᱟᱱ ᱦᱚᱲᱢᱚ ᱡᱩᱫᱤ ᱵᱟᱭ ᱥᱩᱴ ᱫᱟᱲᱮᱭᱟ ᱛᱟᱢᱟ ᱤᱱᱠᱟᱹ ᱛᱮᱦᱚᱸ ᱧᱮᱞᱚᱜᱚᱜᱼᱟ ᱟᱵᱚᱣᱟᱜ ᱦᱚᱲᱢᱚ ᱪᱤᱱᱦᱟᱣᱼᱼ ᱱᱟᱥᱮ ᱫᱚ ᱞᱟᱸᱜᱟ ᱜᱮ ᱟᱹᱭᱠᱟᱹᱜ ᱜᱮᱼᱼ
ᱦᱩᱸ ᱦᱩᱸ ᱦᱩᱸ
ᱟᱫᱚ ᱱᱚᱣᱟ ᱠᱚ ᱡᱮᱢᱚᱱ ᱠᱷᱩᱜ ᱦᱩᱭᱱᱟ ᱢᱟᱫᱟ ᱦᱩᱭᱱᱟ ᱱᱤᱭᱟᱹ ᱠᱚ ᱪᱷᱚᱴᱮ ᱢᱚᱴᱮ ᱡᱟᱦᱟᱸᱼᱼ ᱚᱱᱮ ᱨᱩᱣᱟᱹ ᱦᱟᱹᱥᱩ ᱢᱮᱱᱟᱜᱼᱟ ᱦᱩᱸ ᱦᱚᱲᱢᱚ ᱞᱚᱞᱚ ᱵᱚᱦᱚᱜ ᱦᱟᱹᱥᱩ ᱞᱟᱡ ᱦᱟᱥᱩᱼᱼ ᱛᱚ ᱱᱚᱣᱟ ᱠᱚ ᱫᱚ ᱟᱵᱚ ᱪᱮᱫ ᱞᱮᱠᱟ ᱢᱟᱱᱮ ᱢᱤᱫᱴᱟᱝᱼᱼ ᱜᱷᱟᱨᱮᱞᱩ ᱩᱯᱟᱭ ᱵᱚᱱ ᱤᱭᱟᱹ ᱫᱟᱲᱮᱭᱟᱜ ᱠᱷᱟᱱ ᱫᱚ ᱢᱟᱱᱮᱼᱼ ᱟᱵᱚ ᱵᱚᱱ ᱴᱷᱤᱠ ᱫᱟᱲᱮᱭᱟᱜᱼᱟ ᱚᱠᱟ ᱞᱮᱠᱟᱱ ᱚᱱᱠᱟ ᱜᱷᱮᱨᱩᱞᱩ ᱩᱯᱟᱭ ᱢᱮᱱᱟᱜᱼᱟ ᱠᱤ ᱚᱱᱟ ᱛᱮ ᱟᱵᱚ ᱵᱚᱱᱼᱼ ᱢᱟᱱᱮ ᱴᱷᱤᱠᱚᱜᱼᱟ ᱮᱱᱛᱮᱱᱼᱼ
ᱦᱮᱸ ᱵᱟᱝ ᱜᱚᱝᱠᱮ ᱱᱤᱛᱚ ᱫᱚ ᱚᱱᱟ ᱠᱷᱟᱱ ᱫᱚᱼᱼ ᱮᱸᱜ ᱴᱷᱤᱠᱚᱜ ᱟᱵᱚᱱ ᱵᱚᱞ ᱛᱮ ᱪᱮᱫ ᱞᱮᱠᱟ ᱡᱟᱸᱜᱮ ᱫᱟᱨᱟᱢ ᱠᱟᱛᱷᱟ ᱫᱚ ᱵᱟᱹᱧ ᱞᱟᱹᱭ ᱫᱟᱲᱮᱭᱟᱜᱼᱟ ᱢᱮᱱ ᱠᱷᱟᱱ ᱚᱲᱟᱜ ᱨᱮᱱᱟᱜ ᱞᱮᱠᱟ ᱛᱮ ᱫᱚ ᱚᱱᱮ ᱡᱮᱢᱚᱱᱼᱼ ᱵᱟᱥᱚᱠ ᱥᱟᱠᱟᱢ ᱠᱚ ᱛᱟᱦᱮᱱᱟ ᱠᱷᱩᱜ ᱥᱮ ᱢᱟᱸᱫᱟ ᱞᱟᱹᱜᱤᱫ ᱛᱮ ᱫᱚ ᱚᱱᱟ ᱫᱚ ᱠᱚ ᱞᱟᱹᱭᱟ ᱵᱷᱟᱜᱮᱭᱟᱜ ᱟᱨ ᱠᱷᱩᱜ ᱞᱟᱹᱜᱤᱫ ᱱᱟᱰᱨᱤ ᱜᱟᱛᱟᱭ ᱜᱟᱛᱟᱭᱚᱜᱼᱟ ᱟᱛᱟ ᱠᱚ ᱱᱟᱥᱮᱱᱟᱜ ᱵᱚᱱᱼᱼ ᱛᱚᱜᱚᱡ ᱵᱟᱲᱟ ᱞᱮᱠᱷᱟᱱ ᱫᱚ ᱥᱮ ᱨᱚᱞ ᱠᱚ ᱵᱚᱱ ᱠᱚᱯᱮᱫ ᱞᱮᱠᱷᱟᱱ ᱫᱚᱼᱼ ᱚᱱᱟ ᱛᱮ ᱦᱚᱸ ᱱᱟᱯᱟᱭ ᱟᱹᱭᱠᱟᱹᱜ ᱜᱮᱭᱟ ᱱᱚᱜᱼᱚ ᱱᱚᱝᱠᱟᱱᱟᱜ ᱦᱚᱧ ᱧᱮᱞ ᱟᱠᱟᱫ ᱜᱮᱭᱟ ᱟᱫᱚ ᱟᱢᱜᱮ ᱪᱮᱫ ᱮᱢ ᱵᱟᱲᱟᱭ ᱛᱟᱞᱟᱝᱟ ᱟᱨ ᱦᱚᱸ ᱡᱩᱫᱤ ᱚᱱᱟ ᱠᱷᱚᱱᱟᱜ ᱵᱷᱟᱜᱤᱢ ᱵᱟᱲᱟᱭ ᱠᱷᱟᱱ ᱫᱚᱦᱚᱸ ᱱᱟᱥᱮ ᱞᱟᱹᱭᱟ ᱛᱞᱟᱝ ᱢᱮ
ᱵᱟᱝᱟ ᱡᱟᱦᱱᱟᱜ ᱱᱤᱛᱚᱜ ᱵᱤᱱ ᱞᱟᱹᱭᱼᱼ ᱠᱟᱜ-ᱟ ᱱᱚᱣᱟ ᱠᱚᱱ ᱜᱮᱭᱟ ᱱᱚᱣᱟ ᱟᱹᱰᱤ ᱜᱨᱮᱞ ᱩᱯᱟᱭ ᱠᱟᱱᱟ ᱱᱚᱣᱟ ᱵᱟᱢ ᱧᱮᱞ ᱞᱮᱠᱷᱟᱱ ᱵᱟᱝ ᱠᱚ ᱞᱟᱹᱭᱟ ᱢᱩᱱᱜᱟᱹ ᱡᱩᱫᱤ ᱚᱲᱟᱜᱼᱼ ᱟᱨᱮ ᱚᱲᱟᱜ ᱦᱮᱸᱥᱮ ᱡᱟᱦᱟᱸ ᱡᱤᱱᱤᱥ ᱡᱩᱫᱤ ᱚᱲᱟᱜ ᱨᱮᱼᱼ ᱰᱷᱮᱨ ᱡᱚᱢ ᱧᱩ ᱡᱤᱱᱤᱥ ᱛᱟᱦᱮ ᱱᱚᱜᱼᱟ ᱚᱱᱠᱟ ᱫᱚ ᱢᱩᱱᱜᱟᱹ ᱟᱲᱟᱜ ᱵᱟᱨᱟᱵᱟᱨᱤ ᱠᱚᱼᱼ ᱢᱮᱱ ᱦᱚᱪᱚᱭᱟ, ᱦᱩᱸ ᱢᱟᱱᱮ ᱚᱱᱟ ᱨᱮᱱᱟᱜ ᱵᱷᱮᱞᱩ ᱚᱱᱠᱟ ᱵᱟᱠᱚ ᱫᱚᱦᱚᱭᱟ ᱾ ᱴᱷᱤᱠ ᱜᱮᱭᱟ, ᱢᱮᱱᱠᱷᱟᱱ ᱫᱚ ᱡᱟᱦᱟᱸ ᱱᱚᱣᱟ ᱟᱵᱚᱣᱟᱜᱼᱼ ᱠᱤᱪᱮᱱ ᱨᱮᱜᱮ ᱢᱮᱱᱟᱜᱼᱟ ᱟᱹᱰᱤᱜᱟᱱ ᱱᱚᱝᱠᱟᱱ ᱩᱯᱟᱭ, ᱠᱤ ᱚᱱᱟᱛᱮ ᱟᱰᱤᱜᱟᱱ ᱢᱟᱱᱮᱼᱼ ᱵᱟᱵᱚ ᱴᱮᱠᱟᱣ ᱫᱟᱲᱼᱼ ᱫᱟᱲᱮᱭᱟᱜᱼᱟ ᱨᱩᱣᱟᱹ ᱦᱟᱥᱩ ᱠᱚ, ᱢᱟᱱᱮ ᱪᱷᱳᱴᱮ ᱢᱚᱴᱮ ᱨᱩᱣᱟᱹ ᱫᱚ ᱟᱵᱚ ᱚᱲᱟᱜ ᱨᱮᱜᱮ ᱵᱚ ᱩᱯᱪᱟᱨᱼᱼ ᱫᱟᱲᱮᱭᱟᱜᱼᱟ ᱦᱩᱸ ᱾
ᱦᱮᱸ
ᱱᱚᱣᱟ ᱛᱩᱞᱥᱤ ᱥᱟᱠᱟᱢ ᱦᱩᱭᱱᱟ ᱱᱚᱣᱟ ᱠᱚᱦᱚᱸ ᱦᱮᱸ ᱛᱩᱞᱥᱤ ᱥᱟᱠᱟᱢᱼᱼ ᱠᱚᱢ ᱞᱚᱞᱚ ᱫᱟᱜ ᱱᱚᱣᱟ ᱠᱚ ᱡᱮᱢᱚᱱ ᱜᱳᱞᱠᱤ ᱢᱟᱹᱨᱤᱪ ᱱᱚᱣᱟ ᱤᱭᱟᱹ ᱠᱚ ᱦᱩᱭᱱᱟ ᱟᱫᱟ ᱠᱚᱼᱼ ᱱᱚᱣᱟ ᱠᱚ ᱟᱹᱰᱤ ᱥᱮᱬᱟ ᱢᱤᱫᱴᱟᱝ ᱨᱟᱱ ᱠᱟᱱ ᱜᱮᱭᱟ ᱦᱟᱸᱜ ᱦᱩᱸ ᱾
ᱦᱚᱭ ᱦᱚᱭ ᱾
ᱚᱱᱮ ᱠᱚ ᱞᱟᱹᱭᱟ ᱵᱟᱲᱟᱭ ᱠᱷᱟᱱ ᱫᱚ ᱨᱟᱱ ᱟᱨ ᱵᱟᱠᱷᱟᱡ ᱫᱚ ᱥᱟᱦᱟᱱ ᱾
ᱦᱳᱭ ᱚᱱᱟ ᱫᱚ ᱫᱟᱨᱮ ᱱᱟᱹᱲᱤ ᱨᱮᱱᱟᱜ ᱠᱟᱛᱷᱟ ᱞᱮᱠᱟᱨᱮ ᱞᱟᱹᱭᱟᱹᱜᱚᱜ ᱠᱟᱱ ᱜᱮᱭᱟ ᱵᱟᱝ ᱫᱚᱼᱼ ᱦᱮᱸ ᱥᱮ ᱵᱟᱝ ᱾
ᱦᱩᱸ
ᱫᱟᱨᱮ ᱱᱟᱹᱲᱤ ᱠᱚᱨᱮᱱᱟᱜ ᱠᱟᱛᱷᱟ ᱦᱚᱸ ᱟᱵᱚ ᱵᱟᱝᱵᱚᱱ ᱵᱟᱰᱟᱭᱟ ᱡᱮ ᱚᱠᱟ ᱫᱟᱨᱮ ᱫᱚ ᱚᱠᱟ ᱞᱮᱠᱟ ᱾ ᱨᱟᱱ ᱨᱟᱱ ᱨᱮ ᱠᱟᱹᱢᱤᱨᱮ ᱞᱟᱜᱟᱜᱼᱟ, ᱚᱱᱟ ᱠᱷᱟᱹᱛᱤᱨ ᱛᱮᱜᱮ ᱚᱱᱟ ᱠᱟᱛᱷᱟ ᱫᱚᱼᱼ ᱱᱚᱣᱟ ᱠᱟᱛᱷᱟ ᱠᱚ ᱞᱟᱹᱭ ᱦᱚᱪᱚ ᱞᱮᱫ ᱛᱟᱵᱚᱱᱟ ᱾
ᱦᱩᱸ, ᱡᱮᱢᱚᱱ ᱦᱩᱭᱱᱟ ᱚᱰᱳᱠᱚᱜ ᱥᱮ ᱱᱟᱸᱦᱼᱼ
ᱟᱫᱚ ᱟᱞᱟᱝᱟᱜ ᱦᱚᱸ ᱱᱚᱣᱟᱴᱟᱜ ᱚᱠᱛᱚ ᱫᱚ ᱱᱤᱛᱚᱜ ᱫᱚ ᱢᱩᱪᱟᱹᱫ ᱮᱱ ᱛᱟᱞᱟᱝᱟ ᱦᱮᱸ ᱥᱮ ᱵᱟᱝ ᱾ ᱟᱨᱚ ᱛᱟᱭᱚᱢ ᱫᱟᱨᱟᱢ ᱚᱱᱠᱟ ᱞᱮᱠᱟᱞᱟᱝ ᱜᱟᱯᱟᱞ ᱢᱟᱨᱟᱨᱟᱜᱼᱟ, ᱚᱠᱛᱚ ᱢᱩᱪᱟᱹᱫ ᱮᱱᱟ ᱦᱮᱸ ᱾
ᱟᱪᱪᱷᱟ ᱟᱪᱪᱷᱟ, ᱴᱷᱤᱠ ᱜᱮᱭᱟ ᱛᱚᱵᱮ ᱢᱟ ᱡᱚᱦᱟᱨ ᱜᱮ ᱾